ᱦᱳᱭ ᱡᱚᱦᱟᱨ ᱜᱮ᱾
ᱦᱳᱭ ᱡᱚᱦᱟᱨ ᱜᱮ᱾ ᱟᱸᱡᱚᱢ ᱧᱟᱢ ᱫᱟᱵᱤᱱ?
ᱦᱳᱭ ᱟᱸᱡᱚᱢ ᱧᱟᱢ ᱫᱟᱞᱤᱧ᱾ ᱟᱵᱮᱱ ᱵᱮᱱ ᱟᱸᱡᱚᱢ ᱧᱟᱢ ᱮᱫᱟ?
ᱦᱳᱭ ᱟᱸᱡᱚᱢ ᱧᱟᱢᱮᱫ ᱜᱮᱭᱟᱞᱤᱧ ᱟᱹᱞᱤᱧ ᱦᱚᱸ᱾ ᱛᱚ ᱱᱟᱯᱟᱭ ᱵᱟᱲᱟᱜ ᱜᱮᱛᱚ?
ᱦᱳᱭ ᱮᱠᱷᱚᱱ ᱫᱚ ᱱᱟᱯᱟᱭ ᱵᱟᱲᱟ ᱜᱮᱭᱟᱞᱤᱧ᱾ ᱟᱵᱮᱱ ᱜᱮ ᱪᱮᱫᱠᱟ?
ᱦᱳᱭ ᱟᱹᱞᱤᱧ ᱦᱚᱸ ᱱᱟᱯᱟᱭ ᱜᱮ ᱮᱠᱷᱚᱱ ᱫᱚ᱾ ᱚᱲᱟᱜ ᱦᱚᱲ ᱠᱚ?
ᱦᱳᱭ ᱚᱲᱟᱜ ᱠᱚᱦᱚᱸ ᱠᱚ ᱱᱟᱯᱟᱭ ᱜᱮᱛᱟ ᱞᱤᱧᱟᱹ᱾ ᱱᱤᱛᱚᱜ ᱫᱚ ᱟᱵᱮᱱ ᱨᱮᱱ ᱜᱮ ᱪᱮᱫ ᱞᱮᱠᱟ ᱢᱮᱱᱟᱜ ᱠᱚᱣᱟ?
ᱦᱳᱭ ᱮᱠᱷᱚᱱ ᱫᱚ ᱱᱟᱯᱟᱭ ᱜᱮᱞᱤᱧ ᱨᱮᱱ ᱦᱚᱸ᱾
ᱱᱟᱯᱟᱭ ᱛᱟᱦᱮᱸ ᱞᱮᱱ ᱠᱷᱟᱡ ᱜᱮ ᱱᱟᱯᱟᱭ, ᱦᱮᱸ ᱥᱮ ᱵᱟᱝ?
ᱦᱳᱭ ᱦᱳᱭ ᱥᱟᱱᱟᱢ ᱦᱚᱲ ᱱᱟᱯᱟᱭ ᱛᱟᱦᱮᱸ ᱞᱮᱱ ᱠᱷᱟᱡ ᱜᱮ᱾
ᱦᱳᱭ ᱛᱚ ᱦᱩᱸ᱾ ᱛᱚ ᱫᱟᱜ ᱫᱟᱭ ᱥᱮ ᱵᱟᱝ ᱱᱤᱛᱚᱜ ᱫᱚ?
ᱦᱳᱭ ᱫᱟᱜ ᱫᱚ ᱚᱱᱠᱟ ᱦᱟᱞ ᱠᱟ ᱦᱟᱯᱠᱟᱭ ᱫᱟᱜ-ᱮ ᱟᱭ ᱟᱫᱚ ᱠᱷᱟᱱ ᱫᱚ ᱢᱟᱱᱮ ᱞᱚᱦᱚᱫ ᱫᱚ ᱴᱷᱤᱠ ᱵᱟᱝ ᱞᱚᱦᱚᱫ ᱠᱟᱱᱟ᱾
ᱟᱪᱪᱷᱟ ᱟᱪᱪᱷᱟ᱾
ᱚ ᱱᱚᱛᱮ ᱫᱚ ᱱᱤᱛᱚᱜ ᱫᱚ ᱵᱟᱭ ᱫᱟᱜ ᱫᱟ, ᱢᱚᱡᱽ ᱜᱮ ᱯᱷᱟᱸᱠ ᱠᱟᱫᱟ ᱨᱤᱢᱤᱞ ᱟᱨᱠᱤ ᱠᱟᱹᱴᱤᱡ ᱠᱟᱹᱴᱤᱡ ᱢᱮᱱᱟᱜᱼᱟ ᱫᱟᱜ ᱫᱚ ᱵᱟᱭ ᱧᱩᱨᱩᱜ ᱠᱟᱱᱟ᱾
ᱚ ᱟᱪᱪᱷᱟ ᱟᱪᱪᱷᱟ᱾
ᱦᱩᱸ ᱫᱟᱠᱟ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱳᱭ ᱫᱟᱠᱟ ᱫᱚᱞᱤᱧ ᱡᱚᱢ ᱠᱮᱜᱼᱟ᱾
ᱦᱳᱭ ᱛᱚ᱾
ᱟᱵᱮᱱ ᱫᱚᱵᱮᱱ ᱡᱚᱢ ᱠᱮᱜᱼᱟ ᱥᱮᱵᱟ ᱫᱟᱠᱟ ᱠᱚ?
ᱦᱳᱭ ᱟᱹᱞᱤᱧ ᱫᱚ ᱟᱹᱨᱤᱞᱤᱧ ᱡᱚᱢᱟ ᱡᱚᱢ, ᱦᱩᱭᱩᱜᱼᱟ ᱦᱟᱸᱜ᱾
ᱚ᱾
ᱦᱳᱭ᱾
ᱫᱟᱠᱟ ᱜᱮᱵᱮᱱ ᱡᱚᱢ ᱛᱟᱦᱮᱱᱚᱜ ᱥᱮ ᱮᱴᱟᱜ ᱡᱟᱦᱟᱱᱟᱜ ᱮᱴᱟᱜ ᱠᱤᱪᱷᱩ? ᱥᱩ ᱢᱟᱱᱮ ᱴᱩᱴᱤ ᱠᱚᱣᱟᱭ᱾ ᱚ ᱟᱪᱪᱷᱟ᱾
ᱦᱩᱸ᱾ ᱛᱚ ᱦᱩᱲᱩ ᱨᱚᱦᱚᱭ ᱠᱚ ᱟᱯᱮᱥᱮᱫ ᱫᱚ ᱛᱤᱱᱟᱹᱜ ᱥᱟᱺᱜᱤᱧ?
ᱦᱮ ᱦᱳᱭ ᱦᱩᱲᱩ ᱫᱚᱻ ᱟᱞᱮ ᱥᱮᱫ ᱫᱚ ᱱᱤᱛᱚᱜ ᱫᱚ ᱥᱟᱹᱨᱫᱤ ᱠᱚ ᱨᱚᱦᱚᱭᱮᱫᱼᱟ ᱛᱟᱨᱯᱚᱨᱮ ᱟᱨᱤ ᱞᱮ ᱪᱟᱵᱟᱭᱟ ᱦᱩᱲᱩ ᱨᱚᱦᱚᱭ ᱠᱚᱫᱚ᱾
ᱚ ᱫᱟᱜ ᱫᱚ ᱵᱷᱟᱜᱤ ᱜᱮ ᱫᱟᱜ ᱟᱠᱟᱫᱟ ᱫᱟᱜ ᱠᱟᱱ ᱜᱮᱭᱟ ᱠᱷᱮᱛ ᱠᱚ ᱾
ᱦᱳᱭ ᱠᱷᱮᱛ ᱠᱚᱦᱚᱸ ᱫᱟᱜ ᱠᱟᱱ ᱜᱮᱭᱟ ᱾
ᱟᱪᱪᱷᱟ᱾
ᱟᱵᱮᱱ ᱥᱮᱫ ᱫᱚ ᱪᱤᱠᱟᱹ ᱛᱤᱱᱟᱹᱜ ᱜᱟᱱ ᱠᱚ ᱨᱚᱦᱚᱭ ᱠᱮᱫᱼᱟ?
ᱵᱟᱝᱜᱮ ᱟᱞᱮᱥᱮᱫ ᱫᱚ ᱫᱟᱜ ᱫᱚ ᱥᱮᱨᱚᱠᱚᱢ ᱫᱚ ᱵᱟᱭ ᱫᱟᱜ ᱠᱟᱫᱟ ᱵᱟᱹᱭᱦᱟᱹᱲ ᱵᱟᱹᱭᱦᱟᱹᱲ ᱛᱮ ᱢᱤᱫ ᱵᱟᱨ ᱻᱻ ᱠᱩ ᱦᱮᱸᱜ-ᱮ ᱠᱚ ᱨᱚᱦᱚᱭᱮᱫᱟ ᱾
ᱥᱮᱨᱚᱠᱚᱢ ᱫᱟᱜ ᱮᱜ ᱨᱮ ᱩᱸᱻᱦᱚᱭ ᱢᱟᱱᱮ ᱠᱷᱮᱛᱨᱮ ᱫᱟᱜ ᱞᱟᱜᱟᱜ ᱫᱚ ᱵᱟᱝ ᱠᱟᱹᱴᱤᱡ ᱠᱟᱹᱴᱤᱡ ᱫᱟᱜ ᱫᱟ, ᱜᱤᱰᱭᱟᱹᱠᱚᱦᱚᱸ ᱵᱟᱝ ᱯᱮᱨᱮᱡ ᱠᱟᱱᱟ ᱟᱞᱮᱮᱥᱮᱫ ᱫᱚ ᱡᱟᱠᱜᱮ, ᱜᱤᱰᱭᱟᱹ ᱵᱟᱝ ᱯᱮᱨᱮᱡ ᱞᱮᱱᱼᱼ ᱠᱷᱟᱡ ᱟᱨ ᱠᱷᱮᱛ ᱠᱚᱦᱚᱸ ᱵᱟᱝ ᱫᱟᱜ ᱞᱟᱹᱜᱤᱫᱚᱜᱼᱟ ᱥᱮ ᱾
ᱦᱳᱭ ᱦᱳᱭ᱾ ᱚ ᱛᱚᱵᱮ ᱟᱵᱮᱱ ᱥᱮᱫ ᱢᱟᱱᱮ ᱵᱚᱲᱚ ᱵᱚᱲᱚ ᱜᱤᱰᱭᱟᱹ ᱠᱚ ᱢᱮᱱᱟᱜᱼᱟ ᱥᱮ ᱪᱮᱫ ᱞᱮᱠᱟ?
ᱦᱳᱭ ᱦᱳᱭ ᱜᱟᱹᱰᱭᱟᱹ ᱠᱚᱫᱚ ᱢᱮᱱᱟᱜ ᱜᱮᱭᱟ ᱟᱫᱚᱻᱻ ᱢᱟᱱᱮ ᱫᱟᱜ ᱵᱟᱝᱛᱮ ᱵᱟᱝ ᱯᱮᱨᱮᱡ ᱟᱠᱟᱱᱟ ᱾ ᱛᱚᱻ ᱵᱟᱝ ᱯᱮᱨᱮᱡ ᱞᱮᱱᱠᱷᱟᱱᱡ ᱫᱟᱜ ᱜᱟᱹᱰᱭᱟᱹ ᱠᱷᱚᱱ ᱫᱟᱜ ᱵᱟᱝᱼᱼ ᱛᱩ ᱩᱵᱩᱠ ᱞᱮᱱᱠᱷᱟᱱ ᱠᱷᱮᱛ ᱠᱚᱦᱚ ᱵᱟᱝ ᱫᱟᱚᱜᱼᱟ ᱾
ᱦᱳᱭ ᱦᱳᱭ᱾
ᱦᱳᱭ ᱦᱩᱸ
ᱟᱨ ᱱᱤᱛᱳᱜ ᱫᱚ ᱚᱲᱟᱜ ᱵᱷᱤᱛᱤᱨ ᱨᱮ ᱢᱮᱱᱟᱜ ᱵᱤᱱᱟ ᱥᱮ ᱚᱲᱟᱜ ᱵᱟᱭᱨᱮ ᱥᱮᱫ ᱨᱮ ᱢᱮᱱᱟᱜ ᱵᱤᱱᱟ?
ᱦᱳᱭ ᱦᱳᱭ ᱚᱲᱟᱜ ᱨᱮᱜᱮ ᱢᱮᱱᱟᱜ ᱞᱤᱧᱟᱹ ᱾
ᱟᱪᱪᱷᱟ᱾ ᱩᱸᱻ ᱟᱨ ᱟᱵᱮᱱ ᱫᱚ ᱪᱮᱫ ᱞᱮᱠᱟ ᱪᱟᱥ ᱠᱚᱨᱮᱫ ᱫᱚᱵᱮᱱ ᱠᱟᱹᱢᱤ ᱵᱟᱲᱟᱭ ᱜᱮᱭᱟᱼᱼ
ᱦᱳᱭ ᱦᱳᱭ ᱠᱟᱹᱢᱤ ᱵᱟᱲᱟ ᱠᱟᱹᱢᱤ ᱵᱟᱲᱟ ᱦᱩᱭᱩᱜ ᱜᱮᱭᱟ ᱪᱟᱥ ᱨᱮ, ᱠᱟᱹᱢᱤ ᱵᱟᱲᱟᱭ ᱦᱩᱭᱩᱜ ᱜᱮᱭᱟ ᱦᱩᱲᱩ ᱨᱚᱦᱚᱭ ᱡᱮᱢᱚᱱ ᱱᱚᱜᱼᱚᱭ ᱥᱤᱡᱤᱱ ᱨᱮ ᱼᱼ
ᱦᱳᱭ ᱦᱳᱭ᱾
ᱦᱳᱭ ᱛᱚ ᱦᱩᱸ ᱛᱚ ᱟᱵᱮᱱ ᱫᱚ ᱪᱮᱫ ᱵᱮᱱ ᱪᱤᱠᱟᱹᱭ ᱜᱮᱭᱟ?
ᱟᱹᱞᱤᱧ ᱫᱚ ᱪᱮᱫ ᱦᱚᱸ ᱵᱟᱝ ᱯᱟᱲᱦᱟᱣ ᱵᱟᱲᱟᱜ ᱠᱟᱱᱟᱞᱤᱧ ᱾
ᱚ ᱟᱪᱪᱷᱟ ᱟᱪᱪᱷᱟ᱾
ᱱᱤᱛᱚᱜ ᱫᱚᱻ ᱢᱟᱱᱮ ᱯᱷᱟᱥᱴ ᱤᱭᱟᱨ ᱢᱟᱱᱮ ᱱᱤᱭ ᱮᱰᱢᱤᱥᱚᱱ
ᱚ ᱚ ᱟᱪᱪᱷᱟ ᱟᱪᱪᱷᱟ ᱯᱷᱟᱥ ᱤᱭᱟᱨ ᱨᱮ ᱦᱳᱭ ᱛᱚ, ᱵᱮᱥᱴᱷᱤᱠ ᱯᱟᱲᱦᱟᱜ ᱵᱮᱱ ᱾
ᱦᱳᱭ ᱦᱳᱭ ᱪᱮᱥᱴᱟᱭᱟᱞᱞᱤᱧ ᱵᱮᱥᱴᱷᱤᱠ ᱯᱟᱲᱦᱟᱜ ᱨᱮᱭᱟᱜ ᱜᱮ᱾
ᱦᱳᱭᱛᱚ ᱦᱩᱸ
ᱱᱤᱛᱳᱜ ᱠᱚᱥᱴᱚ ᱞᱮᱱᱠᱷᱟᱡ ᱵᱷᱚᱵᱤᱥᱥᱚᱛ ᱨᱮ ᱵᱷᱟᱹᱜᱤᱼ
ᱦᱳᱭ ᱦᱳᱭ᱾ ᱦᱳᱭ ᱚᱱᱟ ᱚᱱᱟᱻᱠᱚ ᱞᱟᱹᱭ ᱜᱮᱭᱟ ᱱᱤᱛᱚᱜ ᱠᱚᱥᱴᱚ ᱞᱮᱱᱠᱟᱱᱡ ᱟᱨᱠᱤ ᱯᱚᱨᱮᱛᱮ ᱵᱷᱟᱜᱤ ᱻᱻ
ᱦᱩᱸ ᱦᱩᱸ ᱦᱩᱸᱻ
ᱦᱩᱸ᱾
ᱟᱯ ᱟᱵᱮᱱ ᱫᱚ ᱯᱟᱲᱦᱟᱣ ᱵᱟᱲᱟ ᱠᱚᱫᱚ ᱛᱤᱱᱟᱹᱜ ᱯᱚᱨᱡᱚᱱᱛᱚ?
ᱦᱳᱭ ᱦᱳᱭ ᱟᱹᱞᱤᱧ ᱦᱚᱸ ᱮᱠᱷᱟᱱ ᱫᱚ ᱯᱟᱲᱦᱟᱜ ᱠᱟᱱ ᱜᱮᱭᱟᱞᱤᱧ ᱱᱚᱸᱜᱼᱚᱭ ᱯᱷᱳᱨ ᱤᱭᱟᱨ ᱪᱟᱹᱞᱩᱜ ᱠᱟᱱ ᱛᱟᱹᱞᱤᱧᱟ ᱾
ᱚ ᱟᱪᱪᱷᱟ᱾
ᱦᱩᱸ᱾
ᱩᱸ᱾
ᱦᱩᱸ᱾
ᱟᱯᱮᱫ ᱪᱮᱫ ᱦᱩᱲᱩ ᱨᱚᱦᱚᱭ ᱢᱤᱫ ᱫᱷᱟᱣ ᱜᱮ ᱦᱩᱲᱩ ᱯᱮ ᱨᱚᱦᱚᱭᱟ ᱥᱮ ᱟᱹᱰᱤ ᱥᱮᱫ ᱜᱮ ᱡᱮᱢᱚᱱ ᱵᱟᱨ ᱫᱷᱟᱣ ᱠᱚ ᱨᱚᱦᱚᱭ ᱜᱮᱭᱟ ᱫᱷᱚᱨᱚᱱ ᱥᱚᱢᱳᱭ ᱚᱝᱠᱟ
ᱦᱳᱭ ᱚᱝᱠᱟ ᱟᱞᱮᱥᱮᱫ ᱫᱚ ᱟᱨᱠᱤ ᱨᱚᱦᱚᱭ ᱫᱚᱠᱚ ᱨᱚᱦᱚᱭᱟ ᱵᱟᱨ ᱫᱷᱟᱣ ᱜᱮ ᱟᱫᱚ ᱠᱷᱟᱡ ᱫᱚ ᱢᱟᱱᱮ ᱱᱮᱛᱟᱨ ᱫᱤᱱ ᱡᱟᱦᱟᱸ ᱞᱮᱠᱟ ᱰᱷᱮᱨ ᱛᱮᱠᱚ ᱨᱚᱦᱚᱭᱟ ᱚᱱᱠᱟ ᱛᱮᱫᱚ ᱰᱷᱮᱨ ᱧᱚᱜ ᱫᱚ ᱵᱟᱠᱚ ᱨᱚᱦᱚᱭᱟ᱾ ᱠᱚᱢ ᱜᱮ ᱡᱟᱦᱟᱸ ᱠᱷᱮᱛ ᱠᱚ ᱫᱟᱜ ᱠᱚᱜᱼᱟ ᱚᱱᱟ ᱴᱩᱠᱩᱱ ᱫᱟᱜ ᱛᱟᱦᱮᱸᱱ ᱜᱮᱭᱟ ᱚᱱᱟ ᱴᱩᱠᱩᱱ ᱠᱚ ᱨᱚᱦᱚᱭ ᱜᱮᱭᱟ᱾
ᱟᱪᱪᱷᱟ ᱟᱪᱪᱷᱟ ᱦᱳᱭᱛᱚ ᱟᱨ ᱥᱚᱵᱡᱤ ᱠᱚ ᱪᱟᱥ
ᱦᱳᱭ ᱥᱚᱵᱡᱤ ᱠᱚᱫᱚᱞᱮ ᱪᱟᱥ ᱜᱮᱭᱟ ᱱᱤᱛᱳᱜ ᱫᱚ ᱟᱨᱠᱤ᱾ ᱵᱮᱸᱜᱟᱲ ᱠᱚᱞᱮ ᱪᱟᱥ ᱠᱟᱜᱼᱟ, ᱟᱨ ᱯᱩᱨᱟᱹᱭ ᱠᱚ ᱚᱱᱟ ᱠᱚᱜᱮᱞᱮ ᱪᱟᱥ ᱠᱟᱜᱼᱟ᱾ ᱟᱫᱚ ᱚᱱᱟ ᱠᱷᱚᱡ ᱫᱚ ᱡᱟᱹᱥᱛᱤ ᱥᱚᱵᱡᱤ ᱫᱚ ᱵᱟᱞᱮ ᱪᱟᱥ ᱠᱟᱜᱼᱟ᱾
ᱟᱫᱚ ᱟᱹᱠᱷᱨᱤᱧ ᱞᱟᱹᱜᱤᱫ ᱯᱮ ᱪᱟᱥᱟ ᱥᱮ ᱮᱢᱱᱤ ᱚᱲᱟᱜ ᱡᱚᱢ ᱞᱮᱠᱟ ᱟᱨᱠᱤ?
ᱦᱳᱭ ᱟᱨᱠᱤ ᱱᱤᱛᱳᱜ ᱫᱚ ᱩᱱᱟᱹᱜᱴᱟ ᱵᱟᱞᱮ ᱤᱭᱟᱹᱭ ᱜᱮᱭᱟ ᱟᱨ ᱯᱚᱨᱮ ᱛᱮᱦᱚᱸ ᱚᱲᱟᱜ ᱡᱚᱢ ᱞᱮᱠᱟᱜᱮ᱾
ᱦᱳᱭᱛᱚ ᱚᱲᱟᱜ ᱨᱮ ᱡᱚᱢ ᱞᱮᱠᱟ ᱦᱩᱭᱩᱜ ᱨᱮᱦᱚᱸ ᱚᱱᱟ ᱦᱚᱸ ᱵᱚᱦᱩᱛ᱾ ᱱᱤᱛᱳᱜ ᱫᱚ ᱠᱟᱨᱚᱱ ᱚᱲᱟᱜ ᱨᱮ ᱡᱚᱢ ᱥᱟᱹᱛ ᱩᱛᱩ ᱛᱮᱠᱤ ᱦᱩᱭ ᱞᱮᱱ ‌ᱨᱮᱦᱚ ᱵᱚᱦᱩᱛ ᱠᱟᱨᱚᱱ ᱯᱨᱚᱛᱤᱫᱤᱱ ᱥᱩᱵᱡᱤ ᱠᱤᱨᱤᱧ ᱨᱮᱱᱟᱜ ᱥᱚᱵᱽᱡᱤ ᱨᱮᱱᱟᱜ ᱫᱟᱢ ᱮᱠᱮ ᱵᱤᱥᱤ ᱟᱨᱚ ᱡᱩᱫᱤ ᱯᱨᱚᱛᱤᱫᱤᱱ ᱠᱤᱨᱤᱧ ᱦᱩᱭᱩᱜᱼᱟ,
ᱦᱳᱭ ᱦᱳᱭ ᱚᱱᱟ ᱠᱚ ᱠᱷᱟᱹᱛᱤᱨ ᱜᱮ ᱟᱨᱠᱤ ᱪᱟᱥ ᱵᱟᱲᱟ ᱦᱩᱭ ᱠᱟᱱᱟ ᱚᱲᱟᱜ ᱨᱮ ᱡᱚᱢ ᱞᱮᱠᱟ ᱠᱷᱟᱹᱛᱤᱨ᱾
ᱛᱟᱦᱮᱸᱱ ᱨᱮᱦᱚᱸ ᱵᱚᱦᱩᱛ ᱵᱷᱟᱹᱜᱮ ᱡᱟᱜᱮ ᱚᱲᱟᱜ ᱨᱮ ᱞᱟᱹᱜᱤᱫ ᱥᱚᱵᱽᱡᱤ ᱵᱟᱝ ᱠᱤᱨᱤᱧ ᱦᱩᱭ ᱞᱮᱱ ᱨᱮᱦᱚᱸ
ᱦᱳᱭ ᱦᱳᱭ᱾ ᱟᱨ ᱟᱵᱮᱱ ᱫᱚ ᱪᱮᱫ ᱥᱚᱵᱡᱤ ᱠᱚᱵᱮᱱ ᱪᱟᱥ ᱛᱮᱥᱮ?
ᱟᱞᱮ ᱥᱮᱫ ᱫᱚ ᱵᱟᱝᱜᱮ ᱵᱟᱝ ᱵᱟᱝ᱾ ᱟᱞᱮ ᱥᱮᱫ ᱫᱚ ᱫᱟᱜ ᱵᱟᱝᱛᱮ ᱢᱟᱱᱮ ᱥᱮᱨᱚᱠᱚᱢ ᱦᱚᱸᱜᱼᱚᱭ ᱱᱤᱭᱟᱹ ᱥᱚᱢᱚᱭ ᱜᱮ ᱡᱟᱭ ᱫᱟᱜ ᱠᱮᱫ ᱠᱷᱟᱡ ᱟᱨ ᱮᱴᱟᱜ ᱨᱮᱱᱟᱜ ᱛᱚ ᱢᱟᱱᱮ ᱯᱷᱟᱞᱛᱩ ᱫᱚ ᱫᱟᱜ ᱨᱮᱱᱟᱜ ᱵᱮᱵᱚᱥᱛᱟ ᱥᱮ ᱨᱚᱠᱚᱢ ᱵᱟᱹᱱᱩᱜᱼᱟ ᱛᱚ ᱥᱚᱵᱽᱡᱤ ᱠᱚ ᱮᱴᱟᱜ ᱫᱚ ᱪᱟᱥ ᱫᱚ ᱵᱟᱝ ᱦᱩᱭᱩᱜᱼᱟ ᱦᱩᱭᱩᱜᱼᱟ ᱦᱚᱳᱭᱛᱳ ᱚᱱᱟ ᱵᱟᱱ ᱥᱩᱨ ᱥᱩᱨ ᱛᱮ ᱠᱟᱹᱴᱤᱡ ᱟᱹᱞᱩ ᱠᱚᱦᱚᱸ ᱛᱷᱚᱲᱟ ᱠᱚ ᱨᱚᱦᱚᱭᱟ ᱚᱲᱟᱜ ᱡᱚᱢ ᱞᱮᱠᱟ ᱡᱟᱦᱟᱸᱱᱟᱜ ᱟᱫᱟᱨ ᱥᱚᱵᱡᱤ ᱠᱚᱦᱚᱸ ᱢᱤᱫ ᱵᱟᱨ᱾
ᱦᱩᱸ ᱚᱝᱠᱟ᱾
ᱟᱨ ᱟᱵᱤᱱ ᱥᱮᱫ ᱫᱚ ᱚᱱᱟ ᱥᱮᱞᱚ ᱠᱚ ᱵᱟᱹᱱᱩᱜ ᱛᱮ ᱟᱨᱠᱤ?
ᱵᱟᱝᱜᱮ ᱵᱟᱝ ᱥᱮᱞᱚ ᱠᱚ ᱵᱟᱹᱱᱩᱜ ᱛᱟᱞᱮ ᱛᱮᱜᱮ ᱛᱚ ᱟᱹᱰᱤ ᱡᱟᱞᱟ ᱾ ᱛᱟᱦᱮᱸ ᱞᱮᱱᱠᱷᱟᱡ ᱫᱚ ᱡᱟᱠᱜᱮ ᱠᱤᱪᱷᱩ ᱥᱚᱵᱽᱡᱤ ᱢᱟᱱᱮ ᱫᱷᱚᱨᱚᱱ ᱫᱤᱱ ᱦᱚᱸ ᱨᱚᱦᱚᱭ ᱦᱩᱭ ᱠᱚᱜᱼᱟ ᱥᱮ ᱾
ᱚᱱᱟ ᱨᱮᱱᱟᱜ ᱫᱟᱜ ᱛᱮ ᱦᱩᱭ ᱠᱚᱜᱼᱟ ᱾
ᱟᱪᱪᱷᱟ, ᱛᱚᱵᱮ ᱥᱮᱞᱚ ᱠᱚᱫᱚ ᱵᱟᱹᱱᱩᱜᱼᱟ ᱚᱱᱟ ᱥᱮᱞᱚ ᱠᱚᱦᱚᱸ ᱵᱟᱹᱱᱩᱜᱼᱟ ᱟᱨ ᱚᱱᱟ ᱤᱭᱟᱹ ᱱᱟᱹᱭ ᱠᱚᱦᱚᱸ ᱵᱟᱹᱱᱩᱜᱼᱟ, ᱜᱟᱰᱟ ‌ᱠᱚ ᱢᱮᱱᱟᱜᱼᱟ ᱢᱤᱫ ᱵᱟᱨ ᱟᱫᱚ ᱚᱱᱟ ᱠᱚᱜᱮ ᱾
ᱯᱮ ᱪᱟᱥᱟ ᱛᱟᱞᱦᱮ?
ᱦᱳᱭ ᱚᱱᱟ ᱦᱚᱸ ᱫᱟᱜ ᱞᱮ ᱠᱷᱟᱱᱮ ᱫᱟᱜᱚᱜᱼᱟ ᱟᱨᱠᱷᱟᱡ ᱚᱝᱠᱟ ᱟᱛᱩ ᱫᱚ ᱵᱟᱝ ᱟᱹᱛᱩᱜᱼᱟ ᱾
ᱛᱚ ᱵᱟᱝ ᱟᱛᱩᱱᱟ ᱦᱳᱭ ᱛᱚ ᱦᱩᱸ ᱦᱩᱸ ᱾ ᱚᱱᱮ ᱚᱝᱠᱟ ᱛᱟᱞᱦᱮ
ᱦᱳᱭ, ᱟᱨ ᱟᱵᱮᱱ ᱥᱮᱫ ᱫᱚ ᱪᱤᱠᱟᱹ ᱵᱩᱨᱩ ᱠᱚ ᱢᱮᱱᱟᱜᱼᱟ ᱥᱮ ᱵᱟᱱᱩᱜᱼᱟ?
ᱦᱳᱭ ᱦᱳᱭ ᱵᱩᱨᱩ ᱢᱮᱱᱟᱜ ᱜᱮᱭᱟ ᱟᱞᱮ ᱥᱮᱫ ᱫᱚ ᱵᱩᱨᱩ ᱫᱤᱥᱚᱢ ᱟᱞᱮ ᱫᱚ ᱾ ᱟᱯᱮ ᱫᱚ?
ᱚ, ᱟᱞᱮ ᱦᱚᱸ ᱚᱝᱠᱟ ᱵᱩᱨᱩ ᱫᱤᱥᱚᱢ ᱫᱚ ᱵᱩᱨᱩ ᱫᱤᱥᱚᱢ ᱠᱟᱱ ᱜᱮᱭᱟᱞᱮ ᱟᱫᱚ ᱠᱷᱟᱡ ᱫᱚ ᱚᱝᱠᱟ ᱩᱱᱟᱹᱜ ᱢᱟᱱᱮ ᱵᱚᱲᱚ ᱵᱚᱲᱚ ᱵᱩᱨᱩ ᱠᱚᱫᱚ ᱵᱟᱹᱱᱩᱜᱼᱟ ᱦᱩᱰᱤᱧ ᱢᱟᱪᱷᱟ ᱜᱮ ᱢᱮᱱᱟᱜᱼᱟ ᱾
ᱟᱪᱪᱷᱟ ᱟᱪᱪᱷᱟ ᱚᱱᱟ ᱰᱩᱝᱨᱤ ᱡᱟᱦᱟᱸ ᱠᱚ ᱢᱮᱱᱫᱚ ᱾
ᱦᱳᱭ ᱦᱳᱭ ᱾
ᱦᱳᱭ ᱛᱚ ᱾
ᱟ ᱟᱨ ᱟᱵᱮᱱ ᱥᱮᱡ ᱫᱚ ᱵᱩᱨᱩ ᱠᱚᱫᱚ ᱪᱮᱫ ᱵᱩᱨᱩ ᱠᱚ ᱢᱮᱱᱟᱜᱼᱟ ᱥᱟᱨᱡᱚᱢ?
ᱦᱳᱭ ᱥᱟᱨᱡᱚᱢ ᱵᱩᱨᱩ ᱟᱨᱠᱤ ᱡᱟᱦᱟᱸ ᱯᱟᱦᱟᱲ ᱵᱚᱲᱚ ᱵᱚᱲᱚ ᱾ ᱚᱱᱟ ᱢᱮᱱᱟᱜ ᱟᱠᱟᱫ ᱛᱟᱞᱮᱭᱟ, ᱛᱳ ᱳᱜ ᱯᱩᱴᱠᱟᱹ ᱠᱚᱯᱮ ᱧᱟᱢ ᱠᱚᱜᱮᱭᱟ?
ᱦᱳᱭ ᱱᱮᱛᱟᱨ ᱫᱚᱞᱮ ᱧᱟᱢ ᱠᱚᱜᱮᱭᱟ ᱱᱮᱛᱟᱨ ᱫᱚ ᱟᱨᱠᱤ ᱠᱟ ᱚᱢᱚᱱ ᱵᱟᱲᱟᱜ ᱠᱟᱱ ᱜᱮᱭᱟ ᱠᱚ ᱥᱮ ᱦᱩᱭ ᱵᱟᱲᱟᱜ
ᱦᱟᱸ ᱦᱮᱸ ᱦᱮᱸ ᱱᱤᱭᱟᱹ ᱫᱚ ᱥᱤᱡᱤᱱ ᱠᱟᱱᱟ ᱚᱢᱚᱱᱚᱜ ᱜᱮᱭᱟ ᱠᱚ ᱾
ᱦᱳᱭ ᱾
ᱦᱩᱸ ᱾
ᱟᱵᱤᱱ ᱥᱮᱡ ᱜᱮ ᱪᱮᱜᱠᱟ ᱠᱚ ᱧᱟᱢᱚᱜ ᱠᱟᱱᱟ ᱰᱷᱮᱨ ᱥᱮ ᱠᱚᱢ?
ᱦᱳᱭ ᱱᱚᱛᱮ ᱦᱚᱸ ᱧᱟᱢ ᱫᱚᱠᱚ ᱧᱟᱢᱚᱜ ᱠᱟᱱᱟ ᱟᱫᱚ ᱵᱩᱨᱩ ᱨᱮᱫᱚ ᱩᱱᱟᱹᱜ ᱯᱩᱴ ᱠᱟᱹ ᱫᱚ ᱵᱟᱠᱚ ᱧᱟᱢᱚᱜ ᱜᱮᱭᱟ, ᱧᱟᱢ ᱫᱚᱠᱚ ᱧᱟᱢᱚᱜᱼᱟ ᱠᱷᱩᱵ ᱠᱚᱢ ᱾ ᱳᱜ ᱠᱚᱫᱚ ᱵᱚᱨᱚᱝ ᱧᱟᱢᱚᱜ ᱜᱮᱭᱟ ᱡᱟᱥᱛᱤ ᱜᱮ ᱡᱚᱠᱷᱚᱱ ᱚᱢᱚᱱᱚᱜ ᱥᱚᱢᱚᱭ ᱫᱚ ᱾ ᱦᱩᱸ ᱾ ᱦᱮᱸ ᱾
ᱟᱡ ᱛᱚᱵᱮ ᱩᱫ ᱠᱚᱫᱚ ᱵᱮᱱ ᱟᱜᱩ ᱵᱟᱲᱟᱭᱮᱜ ᱠᱚᱜᱮᱭᱟ ᱚᱲᱟᱜ ᱩᱛᱩ ᱠᱚ?
ᱦᱳᱭ ᱦᱳᱭ ᱟᱜᱩ ᱵᱟᱰᱟ ᱦᱳᱭᱳᱜ ᱠᱟᱱ ᱜᱮᱭᱟ ᱩᱛᱩ ᱠᱚ ᱞᱟᱜᱟᱜ ᱚᱲᱟᱜ ᱨᱮ ᱩᱛᱩ ᱞᱟᱹᱜᱤᱫ ᱫᱚ ᱾ ᱟᱨ ᱟᱹᱰᱤ ᱥᱮᱫ ᱫᱚᱱ ᱩᱫ ᱯᱩᱴᱠᱟᱹ ᱡᱮᱢᱚᱱ ᱵᱤᱨ ᱫᱤᱥᱚᱢ ᱫᱚ ᱵᱤᱥᱤ ᱜᱮᱠᱚ ᱚᱢᱚᱱᱚᱜᱼᱟ ᱥᱮ ᱟᱠᱷᱨᱤᱧ ᱦᱚᱸᱠᱚ ᱤᱫᱤ ᱠᱚ ᱛᱮᱦᱮᱱ ᱜᱮᱭᱟ ᱡᱚᱠᱷᱚᱱ ᱡᱟᱥᱛᱤ ᱠᱚ ᱚᱢᱚᱱᱚᱜ ᱜᱮᱭᱟ ᱾
ᱦᱳᱭ ᱦᱳᱭ ᱾
ᱫᱚᱨ ᱠᱚᱦᱚᱸ ᱵᱷᱟᱹᱜᱤ ᱜᱮᱠᱚ ᱧᱟᱢᱟ ᱾
ᱦᱳᱭ ᱾
ᱦᱩᱸ
ᱟᱵᱮᱱ ᱥᱮᱡ ᱦᱚᱸ ᱟᱨᱠᱤ ᱡᱟᱥᱛᱤ ᱜᱮᱠᱚ ᱚᱢᱚᱱᱚᱜ ᱜᱮᱭᱟ᱾
ᱵᱟᱝ ᱜᱮ ᱵᱟᱝ ᱵᱟᱝ ᱱᱚᱛᱮ ᱫᱚ ᱡᱟᱥᱛᱤ ᱫᱚ ᱵᱟᱝ ᱳᱭ ᱢᱤᱫᱵᱟᱨ ᱠᱚ ᱧᱟᱢᱚᱜ-ᱟ᱾
ᱛᱚᱵᱮ ᱟᱵᱮᱱ ᱥᱮᱡ ᱫᱚ ᱦᱟᱴ ᱵᱟᱡᱟᱨ ᱠᱚᱨᱮ ᱫᱚ ᱵᱟᱠᱚ ᱟᱠᱠᱷᱤᱨᱤᱧ ᱵᱟᱲᱟᱭ ᱜᱮ᱾
ᱵᱟᱝ ᱵᱟᱝ ᱵᱟᱝ ᱦᱟᱴ ᱵᱟᱡᱟᱨ ᱨᱮᱠᱚ ᱟᱠᱷᱨᱤᱧ ᱞᱮᱠᱷᱟᱡ ᱦᱚᱸ ᱩᱱᱟᱹᱜ ᱴᱟ ᱫᱚ ᱵᱟᱠᱚ ᱧᱟᱢᱚᱜ ᱜᱮᱭᱟ᱾ ᱦᱟᱱᱮ ᱤᱭᱟᱹ ᱛᱚᱢᱚᱭ ᱵᱚᱨᱚᱝ ᱚᱱᱮ ᱡᱚᱠᱷᱚᱱ ᱢᱚᱛᱟᱢ ᱳᱜ ᱚᱢᱚᱱᱚᱜ ᱟᱨᱠᱤ᱾
ᱦᱳᱭ ᱦᱳᱭ᱾
ᱦᱳᱭ ᱛᱚᱠᱷᱚᱱ ᱵᱚᱨᱚᱝ ᱪᱚ ᱚᱱᱟᱫᱚ ᱡᱟᱹᱥᱛᱤ ᱜᱮᱠᱚ ᱧᱟᱢᱟ ᱛᱚᱠᱷᱚᱱ ᱫᱚ ᱵᱚᱨᱚᱝ ᱟᱹᱠᱷᱨᱤᱧ ᱠᱚᱠᱚ ᱤᱫᱤ ᱵᱟᱲᱟᱭ ᱜᱮᱭᱟ᱾
ᱦᱳᱭ᱾ ᱤᱭᱟᱹ ᱚᱱᱟ ᱢᱚᱛᱟᱢ ᱩᱫ ᱠᱚ ᱞᱟᱹᱭᱟᱠᱚ ᱥᱮ ᱪᱮᱫ ᱪᱮᱫ ᱞᱟᱹᱭᱟ ᱚᱱᱟ ᱫᱚ ᱯᱳᱛᱤᱫᱤᱱ ᱫᱚ ᱵᱟᱝ ᱧᱟᱢᱚᱜᱼᱟ ᱪᱮᱫ
ᱦᱳᱭ ᱦᱳᱭ ᱦᱳᱭ ᱦᱳᱭ ᱦᱳᱭ ᱚᱱᱮ ᱚᱱᱟ ᱦᱚᱸᱠᱚ ᱢᱮᱱᱟ ᱯᱩᱡᱟᱹ ᱯᱩᱡᱟᱹ ᱴᱟᱹᱭᱤᱢ ᱜᱮ ᱵᱟᱱᱚᱜᱼᱟ ᱦᱚᱸᱜ-ᱚᱭ ᱡᱮᱢᱚᱱ ᱫᱩᱨᱜᱟᱹ ᱯᱩᱡᱟᱹ ᱥᱚᱢᱚᱭ ᱟᱨᱚ ᱪᱮᱫ ᱞᱮᱠᱟ ᱚᱱᱠᱟ ᱫᱩᱨᱜᱟᱹ ᱯᱩᱡᱟᱹ ᱨᱮᱦᱚᱸ ᱥᱚᱵ ᱛᱚᱢᱤ ᱚᱥᱴᱚᱢᱤ ᱪᱮᱫ ᱞᱮᱠᱟ ᱪᱚ ᱚᱱᱠᱟ ᱠᱚ ᱛᱟᱦᱮᱱᱟ ᱛᱚᱠᱷᱚᱱ ᱢᱚᱱᱚᱜ ᱜᱮᱭᱟ᱾
ᱦᱳᱭ᱾
ᱟᱫᱚ ᱚᱱᱟ ᱦᱚᱸᱛᱚ ᱢᱤᱫ ᱫᱷᱟᱣ ᱫᱚ ᱵᱟᱝ ᱚᱢᱚᱱᱚᱜᱼᱟ ᱦᱟᱸᱰᱮ ᱢᱟᱱᱮ ᱢᱤᱫ ᱥᱚᱸᱜᱮ ᱛᱮ ᱫᱚ ᱵᱟᱝ ᱚᱢᱚᱱᱚᱜ ᱛᱟᱦᱮᱱᱟ᱾
ᱦᱳᱭ
ᱧᱟᱢᱚᱜ ᱜᱮᱭᱟ ᱟᱯᱮᱥᱮ ᱚᱱᱟ ᱳᱜ?
ᱦᱮᱸ ᱚᱢᱚᱱ ᱫᱚ ᱚᱢᱚᱱᱚᱜ ᱜᱮᱭᱟ ᱟᱫᱚ ᱠᱷᱟᱡ ᱫᱚ ᱚᱱᱠᱟ ᱢᱟᱱᱮ ᱟᱹᱞᱤᱧ ᱫᱚ ᱩᱱᱟᱹᱜ ᱵᱟᱹᱞᱤᱧ ᱧᱟᱢ ᱵᱟᱲᱟᱭ ᱜᱮᱭᱟ ᱩᱫ ᱠᱚᱫᱚ ᱟᱫᱚ ᱠᱷᱟᱡ ᱫᱚ ᱚᱲᱟᱜ ᱦᱚᱲᱜᱮ ᱟᱨᱠᱤ ᱟᱹᱜᱩ ᱵᱟᱲᱟᱭᱮᱫ ᱠᱚ᱾
ᱛᱚ ᱦᱚᱴ ᱫᱚ ᱚᱱᱟ ᱩᱜ ᱵᱟᱠᱚ ᱧᱟᱢ ᱜᱮᱭᱟ ᱢᱮᱱᱟᱠᱚ ᱟᱨᱠᱤᱞᱤᱧ ᱟᱸᱡᱚᱢ ᱠᱟᱫ ᱠᱚᱣᱟ᱾
ᱦᱳᱭ ᱦᱳᱭ᱾
ᱦᱮᱸ᱾
ᱟᱫᱚ ᱢᱤᱫ ᱴᱷᱮᱱ ᱜᱮ ᱟᱹᱰᱤ ᱚᱠᱚᱡ ᱚᱢᱚᱱ ᱠᱚᱜ-ᱟ ᱛᱚ ᱟᱫᱚ ᱛᱚᱠᱷᱚᱱ ᱜᱮᱠᱚ ᱞᱟᱹᱭ ᱜᱮᱭᱟ ᱪᱟᱞᱟᱣ ᱠᱟᱛᱮᱫ᱾ ᱢᱟᱱᱮ ᱚᱸᱰᱮ ᱧᱮᱞ ᱦᱚᱴᱚ ᱠᱟᱜ-ᱟ ᱞᱮ ᱟᱫᱚ ᱚᱸᱰᱮ ᱠᱷᱚᱡ ᱤᱭᱟᱹ ᱠᱟᱛᱮ ᱟᱹᱜᱩᱭ ᱢᱮ᱾
ᱟᱪᱪᱷᱟ ᱟᱪᱪᱷᱟ, ᱛᱟᱦᱮᱸ ᱚᱱᱟ ᱫᱚ ᱡᱟᱦᱟᱸᱴᱷᱮᱡ ᱚᱢᱚᱱᱚᱜᱼᱟ ᱢᱤᱫᱴᱷᱮᱡ ᱫᱚᱢᱮ ᱫᱟᱹᱨᱭᱟᱹ ᱜᱮ ᱚᱢᱚᱱᱚᱜᱼᱟ᱾
ᱦᱳᱭ᱾
ᱟᱨ ᱪᱮᱫᱠᱟ ᱟᱵᱮᱱ ᱥᱮᱫ ᱫᱚ ᱱᱮᱛᱟᱨ ᱫᱤᱱ ᱦᱟᱹᱠᱩ ᱠᱚᱠᱚ ᱧᱟᱢᱚᱜ ᱜᱮᱭᱟ ᱥᱮ ᱵᱟᱝ?
ᱦᱳᱭ ᱧᱟᱢ ᱫᱚᱠᱚ ᱧᱟᱢᱚᱜ ᱜᱮᱭᱟ ᱟᱫᱚ ᱱᱮᱥ ᱢᱟ ᱦᱚᱸᱜᱼᱚᱭ ᱫᱟᱜ ᱥᱮᱨᱚᱠᱚᱢ ᱵᱟᱭ ᱫᱟᱜ ᱟᱠᱟᱫᱟ ᱛᱚ, ᱚᱱᱠᱟ ᱵᱟᱝ ᱫᱟᱜ ᱠᱚ ᱡᱩᱫᱤ ᱜᱤᱰᱭᱟᱹ ᱠᱚ ᱠᱷᱚᱡ ᱫᱟᱜ ᱠᱚ ᱩᱰᱩᱠᱚᱜᱼᱟ ᱛᱚ ᱦᱟᱹᱠᱩ ᱠᱚᱦᱚᱸ ᱠᱚ ᱩᱰᱩᱠᱚᱜᱼᱟ᱾ ᱥᱮ ᱛᱚᱯᱟᱱ ᱫᱚᱠᱚ ᱧᱟᱢᱚᱜ ᱜᱮᱭᱟ ᱟᱫᱚ ᱱᱮᱥ ᱫᱚ ᱚᱱᱠᱟ ᱜᱮᱛᱚ ᱵᱟᱭ ᱫᱟᱜᱼᱟ ᱟᱫᱚ ᱜᱟᱹᱰᱭᱟᱹ ᱜᱮ ᱵᱟᱝ ᱯᱮᱨᱮᱡ ᱟᱠᱟᱱᱟ, ᱫᱷᱚᱨᱚᱱ ᱫᱤᱱ ᱞᱮᱠᱟ ᱵᱮᱱ ᱵᱩᱡᱽ ᱠᱮᱭᱟ᱾
ᱦᱳᱭ ᱱᱮᱛᱟᱨ ᱫᱚ ᱟᱹᱰᱤ ᱜᱟᱱ ᱜᱮ ᱟᱹᱣᱨᱤ ᱫᱟᱜᱟᱭ᱾
ᱦᱳᱭ ᱦᱳᱭ᱾ ᱞᱟᱦᱟ ᱵᱚᱪᱷᱚᱨ ᱫᱚ ᱡᱮᱢᱚᱱ ᱟᱥᱟᱲ ᱵᱚᱸᱜᱟ ᱠᱷᱚᱡ ᱜᱮ ᱫᱚᱢᱮ ᱫᱟᱜ ᱟᱥᱟᱲ ᱱᱚᱝᱠᱟᱱ ᱫᱤᱱ ᱛᱮᱫᱚ ᱥᱨᱟᱵᱚᱱ ᱱᱚᱝᱠᱟᱱ ᱫᱤᱱ ᱛᱮᱫᱚ ᱥᱟᱨᱵᱚᱱ ᱱᱚᱠᱟᱱ ᱫᱤᱱ ᱛᱮᱫᱚ ᱦᱩᱲᱩ ᱨᱚᱦᱚᱭ ᱠᱚᱫᱚ ᱟᱞᱮ ᱥᱮᱫ ᱫᱚ ᱯᱨᱟᱭ ᱯᱩᱨᱟᱹᱣ ᱯᱩᱨᱟᱹᱣ ᱞᱮᱠᱟ᱾
ᱦᱳᱭ ᱾
ᱟᱨ ᱱᱤᱭᱟᱹ ᱵᱟᱨ ᱫᱚ ᱫᱟᱜ ᱜᱮ ᱵᱟᱝ ᱾
ᱚ ᱟᱪᱪᱷᱟ ᱾
ᱟᱨ ᱟᱨ ᱞᱟᱹᱭ ᱫᱟᱹᱞᱤᱧ ᱟᱯᱮ ᱥᱮᱫ ᱫᱚ ᱪᱮᱫ ᱯᱟᱛᱟ ᱠᱚ ᱦᱩᱭᱩᱜ ᱜᱮᱭᱟ? ᱯᱚᱨᱚᱵᱽ ᱠᱚ ᱾
ᱦᱳᱭ ᱦᱳᱭ ᱯᱟᱛᱟ ᱠᱚ ᱦᱩᱭᱩᱜ ᱜᱮᱭᱟ ᱫᱷᱟᱨᱮ ᱯᱟᱥᱮ ᱨᱮ ᱾ ᱦᱩᱭᱩᱜ ᱜᱮᱭᱟ ᱯᱟᱛᱟ ᱯᱚᱨᱚᱵ ᱟᱨ ᱚᱱᱠᱟ ᱥᱮ ᱨᱚᱠᱚᱢ ᱞᱟᱹᱴᱩ ᱫᱚ ᱵᱟᱝ ᱜᱮ ᱦᱩᱭᱩᱜ-ᱟ ᱡᱮ ᱡᱟᱦᱟᱸ ᱫᱤᱥᱚᱢ ᱦᱚᱲ ᱵᱟᱲᱟᱭ ᱦᱚᱪᱚ ᱞᱮᱠᱟ ᱚᱱᱠᱟᱱᱟᱜ ᱯᱟᱛᱟ
ᱟᱪᱪᱷᱟ ᱾ ᱦᱮᱸ ᱟᱞᱮ ᱥᱮᱫ ᱫᱚ ᱚᱱᱠᱟ ᱦᱩᱭ ᱫᱚ ᱦᱩᱭ ᱵᱟᱲᱟᱜᱼᱟ᱾
ᱚ
ᱟᱨ ᱚᱱᱠᱟ ᱡᱟᱦᱟᱸ ᱟᱨᱠᱤ ᱡᱟᱦᱟ ᱞᱟᱠ ᱞᱟᱹᱴᱩ ᱞᱟᱹᱴᱩ ᱯᱟᱛᱟ ᱧᱮᱞ ᱠᱚᱵᱤᱱ ᱪᱟᱞᱟᱣ ᱵᱟᱲᱟᱜ ᱜᱮᱭᱟ?
ᱵᱟᱝ ᱥᱮᱨᱚᱠᱚᱢ ᱫᱚ ᱪᱟᱞᱟᱣ ᱵᱟᱲᱟ ᱫᱚ ᱵᱟᱝ ᱦᱩᱭ ᱠᱟᱱᱟ ᱾